ᱦᱳᱭ ᱜᱚᱢᱠᱮ ᱦᱳᱭ ᱜᱚᱢᱠᱮ ᱟᱹᱞᱤᱧ ᱫᱚ ᱱᱟᱯᱟᱭ ᱜᱮ ᱟᱵᱮᱱ ᱜᱮ ᱚᱠᱟᱞ ᱞᱮᱠᱟ ᱢᱮᱱᱟᱜ ᱵᱤᱱᱟ?
ᱦᱮᱸ ᱜᱚᱝᱠᱮ ᱟᱹᱞᱤᱧ ᱦᱚᱸ ᱚᱱᱠᱟ ᱱᱟᱯᱟᱭ ᱜᱮ ᱛᱟᱦᱚᱞᱮ ᱡᱚᱢ ᱵᱟᱲᱟ ᱠᱚᱫᱚ ᱜᱚᱝᱠᱮ ᱦᱩᱭ ᱱᱟ ᱥᱮ ᱵᱟᱝ?
ᱪᱮᱫ ᱜᱚᱢᱠᱮ ᱞᱟᱹᱭ ᱵᱮᱱ?
ᱞᱟᱹᱭ ᱫᱟᱞᱤᱧ ᱡᱚᱢ ᱵᱟᱲᱟ ᱠᱚᱫᱚ ᱦᱩᱭᱱᱟ ᱥᱮ ᱵᱟᱝ ᱜᱚᱝᱠᱮ?
ᱦᱳᱭ ᱜᱚᱝᱠᱮ ᱡᱚᱢ ᱫᱚ ᱟᱹᱣᱨᱤ ᱦᱩᱭᱩᱜᱼᱟ ᱟᱵᱤᱱᱟᱜ ᱜᱮ ᱡᱚᱢ ᱠᱚᱫᱚ ᱦᱳᱭ ᱟᱠᱟᱱᱟ ᱥᱮ ᱵᱟᱝ?
ᱟᱹᱣᱨᱤ ᱜᱚᱢᱠᱮ ᱟᱹᱞᱤᱧ ᱦᱚᱸ ᱟᱹᱣᱨᱤ ᱞᱤᱧ ᱡᱚᱢᱟ ᱠᱷᱟᱱᱼᱼ
ᱟᱪᱪᱷᱟ᱾
ᱛᱟᱦᱚᱞᱮ ᱜᱚᱝᱠᱮ ᱛᱮᱦᱮᱧ ᱫᱚᱼᱼ ᱪᱮᱫ ᱱᱤᱭᱟᱹ ᱞᱟᱝ ᱨᱚᱯᱚᱲᱟ ᱠᱷᱟᱡ ᱡᱟᱦᱟᱱᱟᱜ ᱟᱵᱚᱣᱟᱜ ᱥᱟᱶᱛᱟ ᱥᱚᱢᱟᱡᱽ ᱟᱹᱨᱤᱪᱟᱹᱞᱤ ᱤᱫᱤ ᱠᱟᱛᱮᱫ ᱦᱮᱸ ᱥᱮ?
ᱦᱳᱭ ᱦᱳᱭ ᱜᱚᱢᱠᱮ ᱟᱪᱪᱷᱟ ᱟᱹᱞᱤᱧ ᱜᱮ ᱠᱩᱠᱞᱤ ᱞᱤᱧ ᱫᱚᱦᱚᱭ ᱮᱫᱟ? ᱱᱚᱜᱼᱚᱭ ᱡᱮ ᱛᱤᱦᱤᱧ ᱟᱵᱚᱣᱟᱜ ᱥᱟᱱᱛᱟᱲ ᱥᱚᱢᱟᱡᱽ ᱨᱮᱼᱼ ᱡᱟᱦᱟᱸ ᱧᱮᱞᱚᱜ ᱠᱟᱱᱟ ᱢᱤᱫᱴᱮᱱ ᱟᱹᱰᱤ ᱢᱟᱨᱟᱝ ᱵᱟᱹᱲᱤᱡ ᱚᱨᱥᱚᱝ ᱞᱮᱠᱟᱱᱟᱜ᱾ ᱚᱱᱟ ᱫᱚ ᱦᱩᱭᱩᱜ ᱠᱟᱱᱟ ᱟᱵᱚᱨᱮᱱ ᱡᱟᱦᱟᱸᱭ ᱥᱟᱱᱛᱟᱲ ᱠᱚᱲᱟ ᱜᱤᱫᱽᱨᱟᱹᱼᱼ ᱠᱩᱲᱤ ᱜᱤᱫᱽᱨᱟᱹ ᱠᱚ ᱢᱮᱱᱟᱜ ᱠᱚᱣᱟ ᱱᱩᱠᱩ ᱧᱮᱞ ᱞᱮᱠᱚ ᱠᱷᱟᱱᱼᱼ ᱚᱞᱚᱜ ᱤᱛᱩᱱ ᱟᱥᱲᱟ ᱛᱮ ᱵᱟᱝ ᱠᱚ ᱪᱟᱞᱟᱜᱼᱟ ᱥᱮᱼᱼ ᱞᱟᱯᱷᱟᱝ ᱥᱮᱪᱮᱫ ᱵᱟᱝᱠᱚ ᱦᱟᱛᱟᱣᱟ ᱱᱚᱣᱟ ᱤᱫᱤ ᱠᱟᱛᱮ ᱟᱵᱮᱱᱟᱜ ᱫᱷᱟᱨᱚᱱᱟ ᱪᱮᱫ ᱵᱮᱱ ᱞᱟᱹᱭ? ᱫᱟ ᱜᱚᱢᱠᱮ
ᱜᱚᱝᱠᱮ ᱱᱚᱣᱟ ᱨᱮᱱᱟᱜ ᱫᱷᱟᱨᱚᱱᱟ ᱫᱚ ᱦᱩᱭᱩᱜ ᱠᱟᱱᱟ ᱠᱷᱟᱡ ᱡᱮ ᱟᱵᱚᱣᱟᱜ᱾ ᱤᱭᱟᱹ ᱟᱵᱚᱨᱮᱱ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱠᱚᱫᱚ ᱠᱷᱟᱡ ᱡᱷᱚᱛᱚ ᱯᱟᱛᱟ ᱪᱷᱟᱛᱟ ᱨᱮᱠᱚ ᱢᱟᱛᱟᱣ ᱠᱟᱱᱟ ᱵᱩᱡᱷᱟᱹᱣ᱾ ᱯᱟᱛᱟ ᱪᱷᱟᱛᱟ ᱦᱟᱹᱰᱤ ᱯᱟᱹᱣᱨᱟᱹ ᱢᱮᱱᱠᱷᱟᱱ ᱡᱟᱦᱟᱸ ᱨᱮ ᱢᱟᱱᱮᱼᱼ ᱤᱭᱟᱹ ᱧᱟᱢᱚᱜᱼᱟ ᱵᱩᱫᱽᱫᱷᱤ ᱫᱟᱲᱮ ᱧᱟᱢᱚᱜᱼᱟ ᱚᱸᱰᱮ ᱫᱚ ᱵᱟᱠᱚ ᱪᱟᱞᱟᱜ ᱠᱟᱱᱟ ᱡᱟᱦᱟᱸᱨᱮ ᱵᱩᱫᱽᱫᱷᱤ ᱫᱟᱲᱮ ᱠᱚᱢᱚᱜᱼᱟ ᱚᱸᱰᱮ ᱠᱚ ᱪᱟᱞᱟᱜ ᱠᱟᱱᱟ᱾ ᱢᱮᱱ ᱠᱷᱟᱱ ᱱᱚᱝᱠᱟ ᱠᱟᱛᱮᱫ ᱫᱚ ᱟᱵᱚ ᱥᱟᱶᱛᱟ ᱫᱚ ᱵᱟᱝ ᱟᱹᱨᱩ ᱯᱷᱮᱨᱟᱜᱼᱟ᱾ ᱵᱟᱠᱷᱟᱱ ᱥᱟᱶᱛᱟ ᱟᱹᱨᱩ ᱯᱷᱮᱨᱟᱣ ᱠᱚᱨᱛᱮ ᱜᱮᱞᱮ ᱠᱷᱟᱡ ᱫᱚ ᱮᱰᱩᱠᱮᱴᱮᱴ ᱫᱚᱨᱠᱟᱨ ᱥᱮ ᱥᱤᱠᱷᱱᱟᱹᱛ ᱫᱚᱨᱠᱟᱨ᱾
ᱦᱳᱭ ᱦᱳᱭ ᱦᱳᱭ ᱜᱚᱝ ᱠᱮ ᱱᱚᱣᱟ ᱜᱮ ᱟᱹᱞᱤᱧ ᱫᱚᱞᱤᱧ ᱞᱟᱹᱭ ᱦᱚᱪᱚᱭ ᱮᱫᱟ ᱡᱮ ᱥᱟᱱᱛᱟᱞ ᱥᱚᱢᱟᱡᱽ ᱨᱮᱱ ᱱᱚᱜᱼᱚᱭ ᱱᱟᱦᱟᱜᱼᱼ ᱟᱹᱰᱤ ᱜᱟᱱ ᱡᱩᱣᱟᱹᱱ ᱠᱚᱲᱟᱼᱠᱩᱲᱤ ᱠᱚᱼᱼ ᱞᱟᱯᱷᱟᱝ ᱥᱮᱪᱮᱫ ᱥᱮᱫ ᱵᱟᱝᱠᱚ ᱪᱟᱞᱟᱜ ᱠᱟᱱᱟ᱾ ᱡᱟᱦᱟᱸᱨᱮ ᱯᱟᱛᱟ ᱯᱚᱨᱚᱵᱽ ᱚᱱᱟ ᱠᱚᱨᱮ ᱜᱮ ᱵᱟᱹᱲᱛᱤ ᱠᱚ ᱪᱟᱞᱟᱜᱼᱟ, ᱦᱟᱺᱰᱤ ᱯᱟᱹᱣᱨᱟᱹ ᱧᱩ ᱠᱟᱛᱮᱫ ᱮᱱᱮᱡ ᱟᱠᱚ ᱥᱮᱨᱮᱧ ᱟᱠᱚ ᱮ ᱛᱚᱵᱮ ᱮᱱᱮᱡ ᱥᱮᱨᱮᱧ ᱦᱚᱸ ᱞᱟᱹᱠᱛᱤ ᱞᱟᱹᱠᱛᱤ ᱠᱟᱱ ᱜᱮᱭᱟ ᱛᱚᱵᱮ ᱮᱱᱮᱡ ᱥᱮᱨᱮᱧ ᱞᱮᱠᱟᱱ ᱡᱟᱭᱜᱟ ᱨᱮ᱾
ᱦᱮᱸ ᱦᱮᱸ ᱢᱮᱱᱠᱷᱟᱱ ᱱᱚᱣᱟ ᱫᱚ ᱛᱟᱞᱟ ᱵᱟᱹᱫᱽ ᱨᱮ ᱛᱟᱞᱟ ᱠᱷᱮᱛ ᱨᱮ ᱮᱱᱮᱡ ᱵᱟᱲᱟᱭᱟ ᱢᱮᱱ ᱢᱮᱱᱠᱷᱟᱱ ᱱᱚᱣᱟ ᱫᱚ ᱵᱟᱝ ᱥᱚᱴᱷᱮᱜᱚᱜ ᱠᱟᱱᱟ᱾
ᱦᱳᱭ ᱦᱳᱭ ᱜᱚᱢᱠᱮ ᱱᱚᱣᱟ ᱫᱚ ᱵᱟᱝ ᱥᱚᱴᱷᱤᱠᱚᱜ ᱠᱟᱱᱟ ᱟᱨ ᱟᱵᱚ ᱫᱚ ᱞᱟᱦᱟᱱᱛᱤ ᱞᱟᱹᱜᱤᱫ᱾ ᱛᱮ ᱞᱟᱯᱷᱟᱝ ᱥᱮᱪᱮᱫ ᱫᱚ ᱮᱠᱟᱞ ᱛᱮᱜᱮ ᱞᱟᱹᱠᱛᱤᱭ ᱟᱵᱚᱱ ᱠᱟᱱᱟ,
ᱦᱮᱸ ᱜᱚᱢᱠᱮ ᱛᱟᱦᱚᱞᱮ ᱪᱮᱫ ᱵᱮᱱ ᱞᱟᱹᱭ ᱮᱫᱟ᱾
ᱢᱟ ᱞᱟᱹᱭ ᱵᱮᱱ ᱟᱵᱮᱱ ᱜᱮ᱾
ᱦᱮᱸ ᱟᱹᱞᱤᱧ ᱟᱵᱤᱱ ᱴᱷᱮᱱ ᱢᱤᱫᱴᱟᱝ ᱠᱩᱠᱞᱤ ᱞᱤᱧ ᱫᱚᱦᱚᱭ ᱮᱫᱟ ᱢᱟᱱᱮ ᱥᱟᱱᱛᱟᱞᱤ ᱪᱤᱠᱤ ᱠᱷᱚᱱᱟᱜ ᱦᱮᱸ ᱥᱮ,
ᱦᱳᱭ
ᱠᱩᱠᱞᱤ ᱠᱩᱠᱞᱤ ᱫᱚ ᱦᱩᱭᱩᱜ ᱠᱟᱱᱟ ᱥᱤᱫᱩ ᱠᱟᱹᱱᱩ ᱟᱯᱟᱛᱟᱜ ᱧᱩᱛᱩᱢ ᱫᱚ ᱪᱮᱫ? ᱟᱵᱚ ᱨᱮᱱ ᱡᱟᱦᱟᱸᱭ ᱦᱩᱞᱜᱟᱹᱨᱤᱭᱟᱹ ᱠᱤᱱ ᱛᱟᱦᱮᱸ ᱞᱮᱱᱟ ᱥᱤᱫᱩ ᱠᱟᱹᱱᱦᱩ ᱜᱚᱢᱠᱮ ᱛᱟᱹᱠᱤᱱ ᱨᱮᱱ ᱟᱯᱟᱛᱟᱜ ᱧᱩᱛᱩᱢ ᱫᱚ ᱪᱮᱫ᱾
ᱟᱪᱪᱷᱟ ᱜᱚᱝᱠᱮ ᱥᱤᱫᱩ ᱠᱟᱹᱱᱦᱩ ᱛᱟᱹᱠᱤᱱ ᱨᱮᱱ ᱟᱯᱟᱛᱟᱜ ᱧᱩᱛᱩᱢ,
ᱦᱮᱸ ᱦᱮᱸ᱾
ᱟᱪᱪᱷᱟ, ᱜᱚᱢᱠᱮ ᱩᱱᱟᱹᱜ ᱫᱚ ᱱᱟᱦᱟᱜ ᱫᱤᱥᱟᱹ ᱵᱟᱭ ᱦᱤᱡᱩᱜ ᱠᱟᱱᱟ ᱢᱟᱥᱮ ᱛᱟᱦᱚᱞᱮ ᱟᱵᱮᱱ ᱜᱮ ᱞᱟᱹᱭ ᱟᱞᱤᱧ ᱵᱮᱱ,
ᱦᱮᱸ ᱜᱚᱝᱠᱮ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱠᱷᱟᱡ ᱪᱩᱱᱩ ᱢᱩᱨᱢᱩ,
ᱪᱩᱱᱩ ᱢᱩᱨᱢᱩ ᱦᱳᱭ ᱫᱤᱥᱟᱹ ᱫᱚ ᱦᱤᱡᱩᱜ ᱠᱟᱱᱟ ᱛᱚᱵᱮ, ᱫᱤᱥᱟᱹ ᱫᱚ ᱦᱤᱡᱩᱜ ᱠᱟᱱ ᱛᱟᱦᱮᱱᱟ ᱛᱚᱵᱮ ᱟᱹᱞᱤᱧ᱾
ᱟᱹᱵᱤᱱ ᱯᱟᱦᱴᱟ ᱥᱮᱫ ᱠᱷᱚᱱᱟᱜ ᱱᱚᱝᱠᱟᱱᱟᱜ ᱠᱩᱠᱞᱤ ᱫᱚᱦᱚᱭ ᱵᱤᱱ ᱢᱟ,
ᱟᱪᱪᱷᱟ ᱛᱟᱦᱚᱞᱮ ᱟᱹᱞᱤᱧ ᱢᱤᱫᱴᱟᱝ ᱠᱩᱠ ᱠᱩᱠᱞᱤ ᱞᱤᱧ ᱫᱚᱦᱚᱭᱫᱟ ᱟᱸᱻ
ᱜᱚᱢᱠᱮ ᱛᱟᱦᱚᱞᱮ ᱞᱟᱹᱭ ᱵᱮᱱ ᱥᱮ, ᱥᱤᱫᱟᱹ ᱠᱟᱹᱱᱦᱩ ᱦᱩᱞ ᱫᱚ ᱚᱠᱟ ᱥᱟᱞᱨᱮ ᱦᱩᱭ ᱞᱮᱱᱟ᱾
ᱟᱨ ᱱᱚᱶᱟ ᱫᱚ ᱦᱩᱭᱳᱭ ᱞᱮᱱᱟ ᱛᱤᱨᱤᱥᱮ ᱡᱩᱱ ᱟᱴᱷᱨᱚᱥᱚ ᱯᱚᱧᱪᱟᱱᱱᱚ ᱥᱟᱞᱨᱮ ᱦᱩᱭᱞᱱᱟ,
ᱦᱚᱭ ᱜᱚᱢᱠᱮ ᱟᱹᱰᱤ ᱡᱚᱛᱷᱟᱛ ᱛᱮᱞᱟ ᱵᱮᱱ ᱮᱢ ᱠᱮᱫᱟ,
ᱦᱮᱸ ᱛᱟᱦᱚᱞᱮ ᱜᱚᱢᱠᱮ ᱟᱹᱞᱤᱧ ᱦᱚᱸ ᱚᱱᱠᱟᱱᱟᱜ ᱠᱩᱠᱞᱤ ᱜᱮ ᱞᱤᱧ ᱫᱚᱦᱚᱭ ᱫᱟ ᱡᱮ ᱟᱵᱚᱣᱟᱜ ᱚᱞᱪᱤᱠᱤ ᱦᱮᱸ ᱥᱮ, ᱡᱟᱦᱟᱸ ᱟᱵᱚᱣᱟᱜ ᱞᱤᱯᱤ ᱱᱚᱣᱟ ᱫᱚ ᱛᱤᱱᱟᱹᱜ ᱥᱟᱞ ᱨᱮ ᱚᱥᱴᱚᱢ ᱛᱚᱯᱚᱥᱤᱞ ᱨᱮ ᱥᱮᱞᱮᱫ ᱞᱮᱱᱟ,
ᱟᱪᱪᱷᱟ, ᱱᱚᱣᱟ ᱨᱮᱱᱟᱜ ᱛᱮᱞᱟ ᱫᱚ ᱜᱚᱢᱠᱮ ᱞᱟᱹᱭ ᱫᱟᱞᱤᱧ ᱫᱩ ᱦᱟᱡᱟᱨ ᱛᱤᱱ ᱥᱟᱞ ᱨᱮ,
ᱦᱟᱸ ᱟᱨ ᱛᱤᱱᱟᱹᱜ ᱰᱮᱴ ᱨᱮ ᱜᱚᱢᱠᱮ,
ᱵᱟᱭᱤᱥᱮ ᱰᱤᱥᱮᱢᱵᱚᱨ,
ᱦᱮᱸ ᱮᱠᱫᱚᱢ ᱡᱚᱛᱷᱟᱛ ᱢᱟ ᱟᱵᱤᱱ ᱛᱚ ᱥᱮᱫ ᱠᱷᱚᱱᱟᱜ ᱦᱮᱸ ᱜᱚᱢᱠᱮ ᱟᱸᱡᱚᱢ ᱠᱮᱫᱟ᱾
ᱟᱪᱪᱷᱟ ᱛᱟᱦᱚᱞᱮ ᱱᱚᱜ-ᱚᱭ ᱡᱮ ᱟᱵᱚᱣᱟᱜ, ᱦᱳᱭ ᱜᱚᱢᱠᱮ ᱞᱟᱹᱭ ᱫᱟᱞᱤᱧ ᱟᱸᱡᱚᱢ ᱮᱫᱟ ᱵᱤᱱ,
ᱦᱮᱸ ᱦᱮᱸ ᱟᱸᱡᱚᱢ ᱮᱫᱟᱞᱤᱧ,
ᱱᱚᱜ-ᱚᱭ ᱡᱮ ᱛᱮᱦᱮᱧ ᱟᱵᱚᱣᱟᱜ ᱚᱞ ᱪᱤᱠᱤ, ᱱᱚᱣᱟ ᱚᱞ ᱥᱮ ᱤᱥᱠᱨᱤᱯᱴ ᱠᱚ ᱢᱮᱛᱟᱜ-ᱟ, ᱱᱚᱣᱟ ᱫᱚ ᱚᱠᱚᱭᱮ ᱩᱪᱷᱟᱹᱱ ᱞᱮᱫᱟ ᱥᱮ ᱚᱠᱚᱭᱮ ᱵᱮᱱᱟᱣ ᱞᱮᱫᱟ,
ᱱᱚᱣᱟ ᱫᱚ ᱦᱟᱸᱜ ᱠᱷᱟᱡ ᱜᱚᱝᱠᱮ ᱟᱵᱚᱭᱤᱡ ᱚᱞ ᱜᱩᱨᱩ ᱜᱚᱝᱠᱮ, ᱯᱚᱱᱰᱤᱛ ᱨᱚᱜᱷᱩᱱᱟᱛᱷ ᱢᱩᱨᱢᱩ ᱜᱮ ᱦᱟᱸᱜ ᱠᱷᱟᱡ ᱮ ᱛᱮᱭᱟᱨ ᱟᱠᱟᱜᱼᱟ᱾
ᱦᱳᱭ ᱦᱳᱭ ᱟᱹᱰᱤ ᱡᱚᱛᱷᱟᱛ ᱛᱮᱞᱟ ᱵᱮᱱ ᱮᱢ ᱠᱮᱫᱟ ᱜᱚᱢᱠᱮ ᱟᱪᱪᱷᱟ ᱜᱚᱢᱠᱮ ᱤᱱᱟᱹ ᱛᱟᱭᱚᱢ ᱛᱮ ᱟᱨ ᱢᱤᱫᱴᱟᱱ ᱠᱩᱠᱞᱤ ᱞᱤᱧ ᱫᱚᱦᱚᱭ ᱮᱫᱟ ᱟᱵᱚ ᱨᱮᱱ, ᱵᱟᱝᱢᱟ ᱟᱨ ᱢᱤᱫᱴᱮᱱ ᱱᱩᱭ ᱜᱩᱨᱩ ᱜᱚᱢᱠᱮ ᱠᱷᱚᱱ ᱦᱚᱸ ᱢᱟᱲᱟᱝ ᱛᱮ, ᱡᱟᱦᱟᱸᱭ ᱟᱵᱚᱣᱟᱜ ᱱᱚᱣᱟ ᱥᱠᱨᱤᱯᱴ ᱥᱮ ᱚᱞ ᱵᱮᱱᱟᱣᱮ ᱪᱮᱥ ᱛᱟ ᱞᱮᱫᱟ ᱩᱱᱤ ᱫᱚ ᱚᱠᱚᱭᱮ ᱛᱟᱦᱮᱸ ᱠᱟᱱᱟ ᱜᱚᱢᱠᱮ?
ᱜᱚᱝᱠᱮ ᱱᱩᱜ ᱩᱭ ᱫᱚᱭ ᱛᱟᱦᱮᱸ ᱠᱟᱱᱟ ᱦᱟᱸᱜ ᱠᱷᱟᱡᱽ ᱥᱟᱫᱷᱩ ᱨᱟᱢᱪᱟᱸᱫᱽ ᱢᱩᱨᱢᱩ ᱜᱚᱝᱠᱮ ᱟᱨ ᱱᱩᱜ ᱩᱭ, ᱫᱚ ᱚᱱᱟ ᱤᱭᱟᱹ ᱫᱚ ᱛᱮᱭᱟᱨ, ᱚᱱᱟ ᱤᱥᱠᱨᱤᱯᱴ ᱫᱚᱭ ᱛᱮᱭᱟᱨ ᱞᱮᱫᱟ ᱢᱚᱡᱽ ᱫᱷᱟᱸᱫᱮᱨ ᱢᱮᱱᱛᱮ ᱵᱚᱱ ᱴᱷᱤᱠᱟᱹᱭᱟ ᱩᱨᱩᱢᱟ ᱦᱟᱸᱜ ᱠᱷᱟᱡ ᱢᱚᱡᱽ ᱫᱷᱟᱸᱫᱮᱨ,
ᱦᱳᱭ ᱦᱳᱭ ᱜᱚᱢᱠᱮ ᱚᱱᱟ ᱫᱚᱠᱚ ᱢᱮᱛᱟᱜᱼᱟ ᱢᱚᱡᱽ ᱫᱷᱟᱸᱫᱮᱨ ᱟᱸᱠ᱾
ᱥᱟ, ᱴᱷᱤᱠ ᱜᱮᱭᱟ ᱜᱚᱝᱠᱮ ᱛᱟᱦᱚᱞᱮ ᱟᱹᱞᱤᱧ ᱦᱚᱸ ᱚᱱ ᱠᱟᱱᱟᱜ ᱞᱤᱧ ᱠᱩᱠᱞᱤᱭᱮᱫ ᱵᱤᱱᱟᱹ ᱦᱮᱸ ᱥᱮ, ᱪᱷᱟᱹᱴᱭᱟᱹᱨ ᱚᱠᱛᱚ ᱪᱷᱟᱹᱴᱭᱟᱹᱨ, ᱦᱮᱸ ᱪᱷᱟᱹᱴᱭᱟᱹᱨ ᱠᱟᱹᱢᱤ ᱚᱠᱛᱚ ᱦᱮᱸᱥᱮ ᱜᱤᱫᱽᱨᱟᱹ ᱡᱚᱠᱷᱚᱱ ᱠᱚ ᱛᱳᱯᱳ ᱠᱚᱣᱟ, ᱚᱱᱟ ᱪᱮᱫ ᱥᱟᱠᱟᱢ ᱨᱮᱠᱚ ᱛᱳᱯᱳ ᱠᱚᱣᱟ ᱪᱮᱫ ᱥᱟᱠᱟᱢ ᱫᱚᱦᱚ ᱠᱟᱛᱮᱜ ᱢᱟᱱᱮ ᱟᱸᱧᱡᱞᱮᱭ ᱟᱠᱚ ᱚᱱᱟ ᱥᱟᱠᱟᱢ ᱴᱟᱜ ᱟᱨ ᱠᱚ ᱛᱩᱯᱩ ᱠᱚᱣᱟ᱾
ᱟᱪᱪᱷᱟ᱾ ᱟᱹᱰᱤ ᱡᱚᱛᱷᱟᱛ ᱠᱩᱠᱞᱤ ᱜᱮᱵᱮᱱ ᱮᱢ ᱠᱟᱫᱟ ᱱᱟᱦᱟᱜ ᱜᱚᱝᱠᱮ ᱟᱫᱚ ᱱᱚᱣᱟ ᱨᱮ ᱟᱹᱞᱤᱧ ᱞᱤᱧ ᱞᱟᱹᱭ ᱫᱟ ᱮᱸᱻ ᱟᱞᱮ ᱥᱮᱫ ᱫᱚ ᱱᱟᱦᱟᱜ ᱜᱤᱫᱽᱨᱟᱹ ᱡᱚᱠᱷᱚᱱ ᱦᱩᱰᱤᱧ ᱜᱮᱠᱚ ᱛᱟᱦᱮᱱᱟ ᱩᱱ ᱫᱚ ᱱᱟᱦᱟᱜ, ᱪᱷᱟᱹᱴᱭᱟᱹᱨ ᱫᱚ ᱵᱟᱝ ᱦᱩᱭᱩᱜᱼᱟ᱾ ᱟᱫᱚ ᱪᱷᱟᱹᱴᱭᱟᱹᱨ ᱫᱚ ᱟᱹᱞᱤᱧ ᱫᱚ ᱱᱤᱛ ᱫᱷᱟᱹᱵᱤᱡ ᱛᱮ ᱟᱹᱣᱨᱤ ᱞᱤᱧ ᱧᱮᱞ ᱵᱟᱲᱟᱭ ᱛᱮ ᱚᱱᱟ ᱨᱮᱱᱟᱜ, ᱛᱮᱞᱟ ᱫᱚ ᱱᱟᱦᱟᱜ ᱵᱟᱝᱞᱤᱧ ᱮᱢ ᱫᱟᱲᱮᱭᱟᱜ ᱠᱟᱱᱟ ᱜᱚᱢᱠᱮ ᱟᱫᱚ, ᱟᱱᱟᱛᱮ ᱟᱥᱚᱜ ᱟᱹᱞᱤᱧ ᱱᱚᱣᱟ ᱟᱵᱮᱱ ᱜᱮᱵᱮᱱ ᱞᱟᱹᱭ ᱟᱸᱡᱚᱢ ᱟᱹᱞᱤᱧ ᱠᱷᱟᱱ᱾
ᱦᱮᱸ ᱜᱚᱝᱠᱮ᱾ ᱦᱮᱸ ᱱᱚᱣᱟ ᱪᱷᱟᱹᱴᱭᱟᱹᱨ ᱚᱠᱛᱚ ᱡᱟᱦᱟᱸ ᱜᱤᱫᱽᱨᱟᱹ ᱠᱚ ᱛᱳᱯᱳ ᱠᱚᱣᱟ᱾ ᱩᱱ ᱫᱚ ᱦᱩᱭᱩᱜ ᱠᱟᱱᱟ ᱟᱛᱱᱟᱜ ᱥᱟᱠᱟᱢ ᱨᱮᱠᱚ ᱛᱳᱯᱳ ᱠᱚᱣᱟ᱾ ᱟᱛᱱᱟᱜ ᱦᱮᱸ ᱦᱮᱸ᱾
ᱦᱳᱭ ᱜᱚᱝᱠᱮ ᱟᱹᱰᱤ ᱱᱟᱯᱟᱭ ᱜᱮ ᱟᱫᱚ ᱜᱚᱝ ᱠᱮ ᱟᱞᱮ ᱥᱮᱫ ᱫᱚ ᱱᱟᱦᱟᱜ ᱚᱱᱟ ᱪᱷᱟᱹᱴᱭᱟᱹᱨ ᱫᱚ ᱱᱟᱦᱟᱜ, ᱚᱠᱟᱴᱟᱜ ᱠᱚ ᱢᱮᱛᱟᱜ ᱠᱟᱱᱟ ᱵᱟᱝᱞᱤᱧ ᱞᱟᱹᱭ ᱫᱟᱲᱮᱜ ᱠᱟᱱᱟ᱾ ᱛᱚᱵᱮ ᱟᱞᱮ ᱥᱮᱫ ᱫᱚ ᱡᱚᱠᱷᱚᱱ ᱜᱤᱫᱽᱨᱟᱹ ᱠᱚ ᱦᱩᱭᱩᱜᱼᱟ ᱩᱱ ᱫᱚ,
ᱦᱟᱸ᱾
ᱢᱚᱬᱮ ᱢᱟᱦᱟ ᱦᱳᱭ ᱠᱟᱛᱮ ᱩᱱᱠᱩ ᱜᱤᱫᱽᱨᱟᱹ ᱫᱩᱠᱚ, ᱦᱮᱸ ᱧᱤᱼᱧᱤᱛᱩᱢ ᱠᱚᱣᱟ ᱧᱩᱛᱩᱢ,
ᱦᱮᱸ ᱦᱮᱸ ᱜᱚᱝᱠᱮ ᱚᱱᱟ ᱧᱩᱛᱩᱢ ᱜᱮ ᱦᱟᱸᱜ ᱠᱷᱟᱡᱽ ᱪᱷᱟᱹᱴᱭᱟᱹᱨ ᱫᱚᱠᱚ ᱢᱮᱱᱟ᱾ ᱡᱟᱦᱟᱸ ᱦᱟᱺᱰᱤ ᱠᱚ ᱪᱚᱰᱚᱨᱟ ᱱᱟᱠᱷᱟᱡ ᱰᱟᱺᱝᱜᱩᱣᱟᱹ ᱠᱚᱲᱟ ᱟᱛᱮ,
ᱟᱪᱪᱷᱟ ᱟᱪᱪᱷᱟ ᱚᱸᱰᱮ ᱫᱚ᱾
ᱠᱤᱱ ᱞᱟᱜᱟᱜᱼᱟ᱾
ᱛᱟᱦᱚᱞᱮ ᱜᱚᱝᱠᱮ ᱱᱚᱣᱟ ᱟᱸᱡᱚᱢ ᱠᱟᱛᱮ ᱢᱤᱫᱴᱟᱝ ᱜᱮ, ᱧᱟᱢᱚᱜᱚᱜ ᱠᱟᱱᱟ ᱡᱮ ᱟᱯᱮ ᱥᱮᱱᱟᱜ ᱟᱹᱨᱤᱪᱟᱹᱞᱤ ᱟᱨ ᱟᱞᱮ ᱥᱮᱱᱟᱜ ᱟᱹᱨᱤᱪᱟᱹᱞᱤ ᱢᱩᱫᱽᱨᱮ, ᱠᱤᱪᱷᱩ ᱜᱟᱱ ᱫᱚ ᱵᱷᱮᱜᱟᱨ ᱢᱮᱱᱟᱜᱼᱟ᱾ ᱦᱳᱭ ᱜᱚᱝᱠᱮ ᱚᱱᱟᱛᱮ ᱩᱱᱟᱹᱜ ᱡᱚᱛᱷᱟᱛ ᱥᱟᱺᱦᱤᱡ ᱵᱟᱝᱞᱤᱧ ᱮᱢ ᱫᱟᱲᱮᱜ, ᱠᱟᱱᱟ ᱱᱟᱦᱟᱜ ᱟᱫᱚ ᱟᱞᱮ ᱥᱮᱫ ᱫᱚ ᱡᱚᱠᱷᱚᱱ ᱜᱤᱫᱽᱨᱟᱹ ᱢᱚᱬᱮ ᱢᱟᱦᱟ ᱦᱩᱭ ᱠᱟᱛᱮ ᱩᱱᱠᱩ ᱫᱚ ᱱᱤᱢ ᱫᱟᱜ ᱢᱟᱺᱰᱤ ᱛᱟᱠᱚᱣᱟ ᱠᱚ ᱾
ᱚ ᱦᱮᱸ ᱦᱮᱸ ᱱᱚᱣᱟ ᱦᱚᱸ ᱦᱩᱭᱩᱜ ᱜᱮᱭᱟ ᱜᱚᱝᱠᱮ ᱢᱮᱱᱠᱷᱟᱱ ᱪᱷᱟᱹᱴᱭᱟᱹᱨ ᱦᱩᱭᱩᱜ ᱫᱚ ᱾ ᱴᱷᱤᱠ ᱟᱪᱷᱮ ᱵᱷᱮᱜᱟᱨ ᱜᱮᱭᱟ ᱡᱮᱦᱛᱩ, ᱟᱨ ᱚᱱᱠᱟ ᱱᱟᱜ ᱠᱩᱠᱞᱤ ᱞᱤᱧ ᱫᱚᱦᱚᱭᱮᱜᱼᱟ ᱦᱮᱸ ᱥᱮ ᱾ ᱟᱵᱤᱱ ᱴᱷᱮᱱ ᱡᱮ ᱛᱟᱲᱟᱢ ᱜᱟᱰᱮ ᱢᱮᱱᱛᱮ ᱫᱚ ᱚᱠᱚᱭ ᱵᱚᱱ ᱵᱩᱡᱷᱟᱹᱣ ᱠᱚᱣᱟ ᱾
ᱛᱟᱲᱟᱢ ᱜᱟᱸᱰᱮ ᱾
ᱦᱮᱸ ᱛᱟᱲᱟᱢ ᱜᱟᱸᱰᱮ ᱾
ᱟᱪᱪᱷᱟ ᱜᱚᱝᱠᱮ, ᱟᱹᱰᱤ ᱱᱟᱯᱟᱭ ᱠᱩᱠᱞᱤ ᱵᱤᱱ ᱫᱚᱦᱚ ᱠᱮᱫᱟ ᱱᱚᱣᱟ ᱫᱚ ᱾ ᱟᱸᱡᱚᱢ ᱟᱠᱟᱫᱟ ᱞᱤᱧ ᱢᱮᱱᱠᱷᱟᱱ ᱩᱱᱟᱹᱜ ᱩᱭᱦᱟᱹᱨ ᱵᱟᱝ ᱦᱤᱡᱩᱜ ᱠᱟᱱᱟ, ᱱᱚᱣᱟᱼᱼ ᱚᱱᱟ ᱠᱩᱠᱞᱤ ᱨᱮᱱᱟᱜ ᱛᱮᱞᱟ ᱫᱚ ᱛᱟᱲᱟᱢ ᱜᱟᱸᱰᱮ ᱫᱚᱼᱼ ᱟᱸᱡᱚᱢ ᱦᱩᱭ ᱠᱟᱱ ᱜᱮᱭᱟ ᱛᱟᱦᱮᱞᱮ ᱱᱤᱛᱚᱜ ᱫᱚ ᱫᱤᱥᱟᱹ ᱵᱟᱭ ᱦᱤᱡᱩᱜ ᱠᱟᱱᱟ ᱾
ᱴᱷᱤᱠ ᱟᱪᱷᱮ ᱟᱹᱞᱤᱧ ᱛᱟᱦᱮᱞᱮ ᱡᱟᱦᱟᱸ ᱛᱤᱱᱟᱹᱜ ᱞᱤᱧ ᱵᱟᱲᱟᱭᱟ ᱩᱱᱟᱹᱜ ᱞᱤᱧ ᱞᱟᱹᱭᱫᱟ ᱦᱮᱸᱥᱮ ᱾ ᱛᱟᱲᱟᱢ ᱜᱟᱸᱰᱮ ᱢᱮᱱᱛᱮ ᱫᱚ ᱦᱟᱸᱜ ᱠᱷᱟᱸᱡ ᱢᱚᱱᱮ ᱠᱟᱜ ᱵᱤᱱ ᱢᱤᱫᱴᱟᱝ ᱚᱲᱟᱜ ᱨᱮᱼᱼ ᱵᱟᱨᱭᱟ ᱛᱷᱮᱠᱮ ᱯᱮᱭᱟ ᱠᱩᱲᱤ ᱜᱤᱫᱽᱨᱟᱹ ᱢᱮᱱᱟᱜ ᱠᱚᱣᱟ ᱦᱮᱸ ᱥᱮ ᱾ ᱟᱫᱚ ᱦᱩᱰᱤᱧᱤᱡ ᱠᱩᱲᱤ ᱜᱤᱫᱽᱨᱟᱹ ᱠᱤᱱᱵᱟ ᱛᱟᱞᱟᱭᱤᱡ ᱠᱩᱲᱤ ᱜᱤᱫᱽᱨᱟᱹ ᱡᱩᱫᱤ ᱠᱚ ᱡᱟᱶᱟᱣ ᱮᱭᱟᱼᱼ ᱢᱮᱱᱠᱷᱟᱱ ᱢᱟᱨᱟᱝ ᱤᱡ ᱫᱚ ᱛᱟᱦᱮᱱ ᱠᱟᱱᱟᱭ ᱦᱮᱸᱥᱮ, ᱟᱫᱚ ᱩᱱᱤᱜᱮ ᱟᱠᱷᱟᱡ ᱡᱟᱦᱟᱸᱭᱼᱼ ᱛᱟᱦᱮᱱ ᱠᱟᱱᱟᱭ ᱢᱟᱨᱟᱝᱤᱡ ᱩᱱᱤᱜᱮ ᱦᱟᱠᱷᱟᱡ ᱛᱟᱲᱟᱢ ᱜᱟᱸᱰᱮ ᱢᱟᱱᱮ ᱛᱟᱲᱟᱢ ᱜᱟᱸᱰᱮ ᱵᱚᱞᱛᱮ ᱩᱱᱤ ᱫᱚ ᱟᱡᱱᱽᱱᱟᱨ ᱾ ᱛᱮ ᱦᱩᱭᱩᱜ ᱠᱟᱱᱟ ᱾ ᱵᱟᱠᱚ ᱞᱟᱹᱭᱟ ᱱᱩᱭ ᱢᱟᱨᱟᱝ ᱢᱟᱹᱭ ᱫᱚ ᱛᱟᱲᱟᱢ ᱜᱟᱹᱰᱮ ᱛᱟᱦᱮᱸᱭᱮᱱ ᱜᱮᱭᱟᱭ ᱾ ᱠᱚᱲᱟ ᱜᱤᱫᱽᱨᱟᱹ ᱠᱚᱲᱟ ᱜᱤᱫᱽᱨᱟᱹ ᱯᱟᱦᱴᱟ ᱦᱚᱸ ᱱᱚᱝᱠᱟ ᱜᱮ ᱾
ᱦᱚᱭ ᱦᱚᱭ ᱟᱹᱰᱤ ᱱᱟᱯᱟᱭ ᱛᱮᱞᱟᱵᱮᱱ ᱞᱟᱹᱭ ᱠᱮᱫᱟ ᱟᱹᱵᱤᱱᱟᱜ ᱱᱚᱣᱟᱼᱼ ᱵᱷᱮᱱᱛᱟ ᱠᱟᱛᱷᱟ ᱠᱩᱠᱞᱤ ᱟᱸᱡᱚᱢ ᱠᱟᱛᱮ ᱟᱹᱰᱤ ᱵᱷᱟᱜᱮ ᱜᱮᱞᱤᱧ ᱵᱩᱡᱷᱟᱹᱣ ᱠᱮᱫᱟ ᱾ ᱱᱚᱝᱠᱟ ᱜᱮ ᱟᱨᱦᱚᱸᱼᱼ ᱪᱮᱫ ᱠᱚ ᱠᱩᱠᱞᱤ ᱢᱮᱱᱟᱜ ᱛᱟᱵᱮᱱᱟ ᱱᱚᱣᱟ ᱠᱚ ᱡᱩᱫᱤ ᱵᱮᱱ ᱞᱟᱹᱭ ᱟᱸᱡᱚᱢ ᱞᱤᱧᱟᱹ ᱟᱹᱰᱤ ᱵᱷᱟᱹᱜᱤ ᱞᱤᱧ ᱵᱩᱡᱷᱟᱹᱣᱟ ᱾
ᱴᱷᱤᱠ ᱟᱪᱷᱮ ᱜᱚᱝᱠᱮ ᱛᱟᱦᱚᱞᱮ ᱟᱹᱞᱤᱧ ᱦᱚᱸ ᱠᱩᱠᱞᱤᱤᱭ ᱫᱟᱞᱤᱧ ᱡᱮᱼᱼ ᱚᱠᱟ ᱚᱲᱟᱜ ᱵᱚᱱ ᱪᱟᱞᱟᱣ ᱞᱮᱠᱷᱟᱱ ᱞᱚᱴᱟ ᱫᱟᱜ ᱵᱟᱝᱠᱚ ᱥᱩᱨ ᱟᱵᱚᱱᱟ ᱾
ᱞᱚᱴᱟ ᱫᱟᱜ ᱟᱪᱪᱷᱟ ᱱᱚᱣᱟᱼᱼ ᱱᱚᱣᱟ ᱠᱩᱠᱞᱤ ᱨᱮᱱᱟᱜ ᱛᱮᱞᱟ ᱫᱚ ᱜᱚᱢᱠᱮ ᱟᱸᱡᱚᱢ ᱞᱟᱹᱭ ᱟᱸᱡᱚᱢ ᱟᱵᱮᱱᱟᱞᱤᱧ ᱡᱩᱫᱤᱼᱼ ᱛᱤᱱᱟᱹᱜ ᱜᱟᱱ ᱞᱤᱧ ᱞᱟᱹᱭ ᱫᱟᱲᱮᱭᱟᱜᱼᱟ ᱠᱟᱱᱟ, ᱞᱚᱴᱟ ᱫᱟᱜ ᱵᱟᱝ ᱠᱚ ᱥᱩᱨ ᱟᱵᱚᱱᱟ ᱱᱚᱜᱼᱚ ᱱᱟᱼᱼ ᱚᱱᱟ ᱚᱲᱟᱜ ᱫᱚ ᱦᱩᱭᱩᱜ ᱠᱟᱱᱟ ᱜᱚᱡ ᱚᱲᱟᱜ ᱾
ᱦᱮᱸ ᱟᱨᱼᱼ
ᱟᱨᱦᱚᱸ ᱚᱲᱟᱜ ᱢᱮᱱᱟᱜᱼᱟ ᱜᱚᱢᱠᱮ ᱾
ᱦᱮᱸ ᱚᱱᱠᱟ ᱜᱮ ᱢᱟᱱᱮ ᱜᱚᱡ ᱯᱚᱨᱮ ᱢᱟᱱᱮ ᱵᱷᱟᱸᱰᱟᱱ ᱨᱮᱦᱚᱸ ᱞᱚᱴᱟ ᱫᱟᱜ ᱠᱚᱫᱚ ᱵᱟᱝᱠᱚ ᱥᱩᱨ ᱜᱮᱭᱟ ᱮᱱᱠᱷᱟᱱ ᱾
ᱟᱪᱪᱷᱟ ᱟᱪᱪᱷᱟ ᱟᱪᱪᱷᱟ, ᱚ ᱟᱪᱪᱷᱟ ᱚᱱᱞᱤ ᱩᱱᱟᱹᱜ ᱜᱟᱱ ᱫᱚ ᱱᱟᱜ ᱵᱟᱹᱞᱤᱧ ᱞᱟᱹᱭ ᱫᱟᱲᱮᱭᱟᱜᱼᱟ ᱾ ᱛᱚᱵᱮ ᱡᱟᱦᱟᱸ ᱟᱹᱞᱤᱧᱟᱜ ᱢᱚᱱᱮ ᱛᱮᱞᱤᱧ ᱫᱤᱥᱟᱹ ᱠᱟᱛᱮᱫ ᱞᱤᱧ ᱞᱟᱹᱭ ᱠᱮᱫᱟᱼᱼ ᱚᱱᱟ ᱫᱚ ᱜᱚᱡ ᱚᱲᱟᱜ ᱾
ᱦᱮᱸ, ᱟᱪᱪᱷᱟ ᱟᱹᱰᱤ ᱱᱟᱯᱟᱭ ᱾ ᱛᱟᱦᱚᱞᱮ ᱜᱚᱢᱠᱮ ᱟᱹᱞᱤᱧᱟᱜ ᱢᱤᱫᱴᱟᱝ ᱵᱷᱮᱱᱛᱟ ᱠᱟᱛᱷᱟ ᱢᱮᱱᱟᱜᱼᱟ ᱦᱮᱸ ᱥᱮ, ᱱᱚᱣᱟ ᱠᱷᱟᱱᱡ ᱥᱟᱞᱟ ᱜᱚᱴᱟ ᱛᱮ ᱵᱟᱞᱤᱧ ᱧᱟᱢ ᱮᱫᱟ ᱾ ᱱᱚᱣᱟ ᱡᱩᱫᱤ ᱵᱤᱱ ᱞᱟᱹᱭ ᱫᱟᱲᱮᱭᱟᱜᱼᱟ ᱟᱹᱰᱤ ᱱᱟᱯᱟᱭᱚᱜᱼᱟ ᱢᱟᱱᱮ ᱜᱮᱞᱮ ᱦᱩᱲᱩ ᱨᱮ ᱟᱬᱜᱚᱢ ᱾ ᱱᱚᱣᱟ ᱵᱷᱮᱱᱛᱟ ᱠᱟᱛᱷᱟ ᱨᱮᱱᱟᱜ ᱢᱮᱱᱮᱛ ᱫᱚ ᱪᱮᱫ? ᱜᱮᱞᱮ ᱦᱩᱲᱩ ᱨᱮ ᱟᱬᱜᱚᱢ ᱟᱬᱜᱚᱢ ᱾
ᱜᱮᱞᱮ ᱦᱩᱲᱩ ᱟᱬᱜᱚ ᱱᱚᱣᱟ ᱨᱮᱱᱟᱜᱼᱼ ᱟᱹᱞᱤᱧᱟᱜ ᱡᱟᱦᱟᱸ ᱫᱤᱥ ᱦᱩᱫᱤᱥ ᱛᱮ ᱱᱚᱣᱟ ᱵᱷᱮᱱᱛᱟ ᱠᱟᱛᱷᱟ ᱨᱮᱱᱟᱜ ᱛᱮᱞᱟ ᱫᱚᱼᱼ ᱞᱟᱹᱭ ᱫᱟᱲᱮᱭᱟᱜᱼᱟ ᱟᱞᱤᱧ ᱥᱮ ᱵᱟᱝᱞᱤᱧ ᱞᱟᱹᱭ ᱫᱟᱲᱮᱭᱟᱜᱼᱟ ᱚᱱᱟ ᱜᱮᱞᱤᱧ ᱩᱭᱦᱟᱹᱨᱫᱟ ᱜᱚᱢᱠᱮ ᱾ ᱟᱹᱵᱮᱱ ᱵᱤᱱ ᱞᱟᱹᱭ ᱫᱟᱲᱮᱭᱟᱜ ᱠᱷᱟᱡ ᱜᱮᱼᱼ ᱵᱷᱟᱜᱮᱜᱼᱟ ᱟᱹᱞᱤᱧ ᱫᱚ ᱩᱱᱟᱹᱜ ᱵᱟᱝᱞᱤᱧ ᱞᱟᱹᱭ ᱫᱟᱲᱮᱭᱟᱜᱼᱟ ᱠᱟᱱᱟ ᱾
ᱦᱟᱠᱷᱟᱡ ᱟᱹᱞᱤᱧ ᱡᱚᱛᱚᱴᱟᱜ ᱞᱤᱧ ᱵᱟᱲᱟᱭᱟ ᱦᱟᱠᱷᱟᱡ ᱥᱮ ᱟᱭ ᱩᱢᱟᱹᱱ ᱠᱟᱫᱟᱞᱤᱧ ᱢᱟᱱᱮ ᱱᱚᱣᱟ ᱜᱮᱞᱮ ᱦᱩᱲᱩ ᱨᱮ ᱟᱬᱜᱚᱢ ᱢᱟᱱᱮ ᱫᱚ ᱦᱩᱭᱩᱜ ᱠᱟᱱᱟ ᱡᱮ ᱡᱟᱦᱟᱸᱭ ᱢᱤᱫᱴᱟᱝ ᱠᱩᱲᱤ ᱜᱤᱫᱽᱨᱟᱹ ᱥᱮ ᱠᱚᱲᱟ ᱜᱤᱫᱽᱨᱟᱹᱣᱟᱜ ᱵᱟᱯᱞᱟ ᱠᱚ ᱴᱷᱟᱲᱚ ᱜᱚᱴᱟ ᱠᱟᱫᱟ ᱥᱟᱨ ᱥᱟᱹᱜᱩᱱ ᱦᱩᱭ ᱠᱟᱱᱟ ᱚᱱᱟᱴᱟᱜ ᱵᱟᱯᱞᱟ ᱵᱷᱟᱸᱜᱚᱲ ᱢᱟᱱᱮ ᱥᱟᱨ ᱥᱟᱹᱜᱩᱱ ᱠᱟᱹᱢᱤ ᱚᱥᱟᱹᱜᱩᱱ, ᱡᱟᱦᱟᱸᱱᱟᱜ ᱱᱟᱯᱟᱭ ᱠᱟᱹᱢᱤ ᱚᱱᱟ ᱵᱟᱹᱲᱤᱡ᱾ ᱡᱟᱦᱟᱸᱱᱟᱜ ᱢᱚᱱᱮ ᱠᱟᱜ ᱢᱮ ᱱᱚᱝᱠᱟᱱ ᱡᱟᱦᱟᱸᱭ ᱠᱩᱲᱤ ᱜᱤᱫᱽᱨᱟᱹ ᱜᱮ ᱢᱟᱱᱮ ᱨᱤᱞᱮᱥᱚᱱᱥᱤᱯ ᱨᱮ ᱢᱮᱱᱟᱭᱟ, ᱟᱫᱚ ᱩᱱᱤᱧ ᱢᱮᱛᱟᱭᱟ ᱜᱮᱞᱮ ᱦᱩᱲᱳ ᱨᱤᱧ ᱟᱬᱜᱚᱢᱟᱛᱟ ᱯᱮᱭᱟ ᱢᱟᱱᱮ ᱥᱟᱹᱜᱩᱱ ᱠᱟᱹᱢᱤ ᱚ ᱥᱟᱹᱜᱩᱱ᱾
ᱚᱥᱟᱹᱜᱱᱟ, ᱡᱟᱦᱟᱸ ᱞᱮᱠᱟ ᱞᱮᱠᱟᱛᱮ ᱜᱚᱢᱠᱮ ᱞᱟᱹᱭ ᱜᱟᱱ ᱞᱮᱱᱠᱷᱟᱱ ᱢᱤᱫᱴᱟᱝ ᱠᱚᱲᱟ ᱦᱚᱯᱚᱱ ᱥᱮ ᱠᱩᱲᱤ ᱦᱚᱯᱚᱱᱟᱜ ᱦᱚᱳᱭᱛᱳ ᱵᱟᱯᱞᱟ ᱫᱤᱱ ᱠᱚ ᱜᱚᱴᱟ ᱠᱟᱫ ᱛᱟᱭᱟ,
ᱦᱮᱸ ᱦᱮᱸ᱾
ᱛᱟᱦᱚᱞᱮ ᱚᱱᱟ ᱵᱟᱯᱞᱟ ᱫᱤᱱ ᱜᱚᱴᱟ ᱛᱟᱭᱚᱢ ᱩᱱᱤ ᱫᱚ ᱟᱨᱦᱚᱸ ᱮᱴᱟᱜ ᱠᱚᱲᱟ ᱥᱟᱶ ᱫᱟᱹᱲᱟᱭ ᱥᱮ ᱡᱟᱦᱟᱸ ᱞᱮᱠᱟᱭ ᱵᱟᱨᱦᱮ ᱥᱮᱱᱮ ᱩᱰᱩᱠ ᱪᱟᱞᱟᱜᱼᱟ ᱚᱱᱟ ᱜᱮᱛᱚ?
ᱦᱮᱸ ᱦᱮᱸ ᱦᱮᱸ ᱦᱮᱸ ᱱᱚᱣᱟ ᱜᱮ ᱟᱠᱷᱟᱡ ᱤᱭᱟᱹ ᱜᱮᱞᱮ ᱦᱩᱲᱩᱨ ᱨᱮ ᱟᱬᱜᱚᱢ ᱠᱟᱛᱷᱟ ᱫᱚ ᱠᱷᱚᱡ ᱠᱚ ᱢᱮᱥᱟᱜᱼᱟ᱾ ᱟᱨ ᱛᱟᱦᱚᱞᱮ ᱜᱚᱝᱠᱮ ᱵᱮᱸᱜᱟᱲ ᱚᱱᱠᱟᱜᱮ ᱵᱷᱮᱱᱛᱟ ᱠᱟᱛᱷᱟ ᱠᱷᱟᱡ ᱟᱨ ᱢᱤᱫᱴᱟᱝ ᱢᱮᱱᱟᱜᱼᱟ, ᱡᱮ ᱵᱮᱸᱜᱟᱲ ᱠᱚᱪᱟ ᱢᱮᱱᱛᱮᱫᱚ ᱪᱮᱫ ᱵᱚᱱ ᱵᱩᱡᱷᱟᱹᱣᱟ?
ᱟᱪᱪᱷᱟ ᱜᱚᱢᱠᱮ ᱵᱮᱸᱜᱟᱲ ᱠᱚᱪᱟ ᱢᱮᱱᱛᱮ ᱟᱪᱪᱷᱟ ᱜᱚᱢᱠᱮ ᱟᱹᱞᱤᱧ ᱫᱚ ᱱᱟᱦᱟᱸᱜ ᱩᱱᱟᱹᱜ ᱵᱷᱮᱱᱛᱟ ᱠᱟᱛᱷᱟ ᱵᱟᱝᱞᱤᱧ ᱟᱸᱡᱚᱢ ᱵᱟᱲᱟ ᱠᱟᱫ ᱛᱮ ᱱᱟᱦᱟᱸᱜ ᱩᱱᱟᱹᱜ ᱡᱚᱛᱷᱟᱛ ᱛᱮᱞᱟ ᱵᱟᱝᱞᱤᱧ ᱞᱟᱹᱭ ᱫᱟᱲᱮᱭᱟᱜ ᱠᱟᱱᱟ ᱱᱟᱦᱟᱸᱜ᱾
ᱦᱮᱸ᱾ ᱴᱷᱤᱠᱜᱮᱭᱟ ᱜᱚᱝᱠᱮ ᱛᱟᱦᱚᱞᱮ ᱟᱹᱞᱤᱧ ᱞᱤᱧ ᱞᱟᱹᱭᱫᱟ, ᱵᱮᱸᱜᱟᱲ ᱠᱚᱪᱟ ᱢᱟᱱᱮ ᱠᱷᱟᱡ ᱚᱱᱮ ᱡᱚᱠᱷᱚᱱ ᱵᱟᱹᱦᱩ ᱧᱮᱧᱮᱞ ᱠᱚᱵᱚᱱ ᱪᱟᱞᱟᱜᱼᱟ ᱠᱤᱵᱟ ᱡᱟᱶᱟᱭ ᱧᱮᱧᱮᱞ ᱠᱚ ᱦᱤᱡᱩᱜᱼᱟ, ᱧᱮᱞ ᱧᱮᱯᱮᱞ ᱠᱟᱛᱮᱮᱫ ᱠᱩᱰᱟᱹᱢ ᱥᱮᱫ ᱠᱚ ᱪᱟᱞᱟᱜᱼᱟ, ᱠᱩᱰᱟᱹᱢ ᱥᱮᱫ ᱪᱟᱞᱟᱣ ᱠᱟᱛᱮᱫ ᱵᱮᱸᱜᱟᱲ ᱠᱚᱪᱟ ᱵᱮᱸᱜᱟᱲ ᱠᱚᱪᱟ ᱢᱟᱱᱮ ᱡᱟᱦᱟᱸᱱᱟᱜ ᱜᱮ ᱢᱤᱫᱴᱟᱝ ᱜᱳᱯᱚᱱ ᱞᱤ ᱥᱮ ᱯᱷᱟᱥᱟᱨ ᱯᱷᱩ ᱥᱩᱨ ᱢᱤᱫᱴᱟᱝ ᱨᱚᱯᱚᱲ ᱠᱟᱱᱟ,
ᱦᱳᱭ ᱦᱳᱭ ᱢᱟᱱᱮ ᱚᱱᱟ ᱫᱚ ᱟᱹᱠᱤᱱ ᱠᱚᱲᱟ ᱠᱩᱲᱤ ᱠᱤᱱ
ᱵᱟᱝ ᱠᱚᱲᱟᱼᱠᱩᱲᱤ ᱫᱚ ᱵᱟᱝ ᱢᱟᱱᱮ ᱚᱱᱟ ᱫᱚ ᱜᱟᱨᱡᱮᱱ ᱥᱟᱞᱟᱜ ᱜᱮ᱾
ᱚ ᱟᱪᱪᱷᱟ ᱟᱪᱪᱷᱟ ᱟᱭᱤᱡ ᱠᱚᱲᱟᱭᱤᱡ ᱟᱡ ᱟᱭᱳᱼᱵᱟᱵᱟ ᱥᱟᱶ ᱩᱱᱤ ᱜᱚᱞᱯᱚᱭᱟᱠᱚ ᱛᱟᱭᱛᱚ
ᱦᱮᱸ ᱜᱚᱞᱯᱷᱟᱭᱟ ᱠᱩᱥᱤᱭᱮᱱᱟᱠᱚ ᱥᱮ ᱵᱟᱝ ᱠᱚ ᱠᱩᱥᱤᱭᱮᱱᱟ ᱚᱱᱟᱜᱮ ᱵᱟᱠᱷᱟᱡ ᱵᱮᱸᱜᱟᱲ ᱠᱚᱪᱟ ᱫᱚᱠᱚ ᱢᱮᱱᱟ᱾
ᱚᱻ